ᱦᱮᱞᱳᱻ
ᱦᱮᱞᱳᱻ, ᱦᱮᱸ ᱜᱚᱝᱠᱮ ᱡᱚᱸᱦᱟᱨ ᱡᱚᱸᱦᱟᱨ ᱨᱚᱲ ᱟᱸᱡᱚᱢᱚᱜ ᱠᱟᱱ ᱛᱟᱞᱤᱧᱟ ᱥᱮ ᱵᱟᱝ?
ᱦᱮᱸ ᱨᱚᱲ ᱟᱸᱡᱚᱢ ᱚᱜ ᱟᱠᱱ ᱛᱟᱵᱚᱱ ᱜᱮᱭᱟ᱾
ᱞᱟᱹᱭᱮᱫ ᱟᱞᱤᱧ ᱪᱮᱫ ᱵᱤᱱ ᱪᱤᱠᱟᱭᱟ ᱛᱚᱵᱮ ᱱᱤᱛᱚᱜ ᱫᱚ? ᱦᱮᱸ ᱱᱟᱯᱟᱭ ᱜᱮ ᱟᱹᱵᱤᱱ ᱪᱮᱫ ᱞᱮᱠᱟ, ᱚᱲᱟᱜ ᱠᱚᱨᱮ ᱱᱟᱯᱟᱭ ᱵᱟᱲᱟᱜᱮ?
ᱟᱹᱞᱤᱧᱟᱜ ᱥᱮᱫ ᱫᱚ ᱱᱟᱯᱟᱲᱟᱭ ᱜᱤ ᱵᱮᱱ ᱜᱤ?
ᱦᱮᱸ ᱟᱹᱞᱤᱧ ᱦᱚᱸ ᱡᱚᱛᱚ ᱱᱟᱯᱟᱭ ᱜᱮ ᱚᱲᱟᱜ ᱠᱚᱨᱮ ᱦᱚᱸ ᱟᱹᱞᱤᱧ ᱦᱚᱸ ᱱᱟᱯᱟᱭ ᱜᱤ᱾
ᱳ
ᱟᱪᱷᱟ ᱪᱮᱫ ᱠᱚ ᱞᱟᱹᱭᱟ ᱜᱚᱝᱠᱮ ᱟᱹᱵᱤᱱ ᱛᱷᱚ ᱚᱠ ᱫᱤᱥ ᱦᱮᱸ ᱫᱟᱜᱮᱫ ᱜᱮᱭᱟᱭ ᱫᱟᱜ ᱫᱚ ᱛᱮᱦᱮᱧ ᱫᱚ ᱵᱟᱭ ᱫᱟᱜ ᱟᱠᱟᱜ-ᱟ ᱦᱚᱞᱟ᱾ ᱢᱟᱱᱮ ᱢᱤᱫ ᱥᱚᱯᱛᱟ ᱜᱟᱱ ᱦᱩᱭᱱᱟ ᱡᱟᱹᱯᱩᱫ ᱟᱨ ᱡᱟᱹᱯᱩᱫ ᱨᱮᱜᱮ ᱢᱮᱱᱟᱜᱼᱟ, ᱟᱫᱚ ᱛᱮᱦᱮᱧ ᱫᱚ ᱢᱟᱱᱮ ᱵᱟᱭ ᱫᱟᱜ ᱟᱠᱟᱭᱱᱟ ᱥᱮ ᱛᱟᱜ ᱠᱷᱚᱱ ᱛᱮᱦᱮᱧ ᱫᱚ ᱯᱷᱟᱫᱟ ᱜᱮᱭᱟ᱾ ᱫᱟᱜ ᱠᱚᱫᱚ ᱵᱟᱭ ᱫᱟᱜ ᱟᱠᱟᱜᱼᱟ᱾
ᱦᱩᱲᱩ ᱠᱚᱫᱚᱯᱮ ᱨᱚᱦᱚᱭ ᱵᱟᱲᱟᱭᱫᱟ ᱥᱮ ᱵᱟᱝ?
ᱦᱮᱸ ᱨᱚᱦᱚᱭ ᱵᱟᱲᱟᱭ ᱜᱮᱭᱟᱞᱮ ᱜᱚᱝᱠᱮ ᱱᱤᱛᱚᱜᱢᱟ ᱪᱟᱥ ᱫᱤᱱ ᱠᱟᱱᱟ, ᱦᱩᱲᱩ ᱠᱚᱢᱟ ᱨᱚᱦᱚᱭ ᱦᱩᱭᱩᱜ ᱜᱮᱭᱟ ᱵᱟᱹᱵᱤᱱ ᱨᱚᱦᱚᱲ ᱞᱮᱠᱷᱟᱱ ᱢᱟ ᱵᱟᱭ ᱜᱟᱱᱚᱜᱼᱟ᱾
ᱟᱯᱮ ᱚᱱᱛᱮ ᱜᱮᱮ ᱪᱮᱫ ᱞᱮᱠᱟ, ᱫᱟᱜ ᱡᱟᱹᱲᱤ ᱠᱚ ᱦᱩᱲᱩ ᱨᱚᱦᱚᱭ ᱠᱚ ᱮᱦᱚᱵ ᱠᱟᱜ ᱠᱚ ᱥᱮ ᱟᱹᱣᱨᱤᱭᱟ?
ᱟᱞᱮ ᱦᱚᱸ ᱱᱚᱛᱮ ᱞᱮ ᱮᱦᱚᱵ ᱠᱟᱫᱟ ᱟᱨ ᱟᱵᱮᱱ ᱞᱟᱹᱭ ᱵᱮᱱ ᱟᱵᱮᱱ ᱫᱚ ᱚᱠᱟ ᱠᱷᱚᱡᱽ ᱠᱟᱱᱟ ᱵᱮᱱ?
ᱟᱹᱞᱤᱧ ᱫᱚᱻ ᱤᱭᱟᱹ ᱡᱷᱟᱨᱠᱷᱟᱸᱰ
ᱟᱪᱪᱷᱟ ᱟᱹᱞᱤᱧ ᱦᱚᱸ ᱡᱟᱨ
ᱟᱹᱵᱤᱱ ᱫᱚ ᱱᱟᱜ ᱟᱹᱵᱤᱱ ᱦᱚᱸ ᱡᱷᱟᱨᱠᱷᱟᱸᱰ ᱜᱮ ᱟᱪᱪᱷᱟ ᱚᱠᱟ ᱡᱟᱢᱥᱮᱫᱽᱯᱩᱨ ᱥᱟᱭᱤᱰ ᱯᱟᱞᱮᱜ
ᱵᱟᱝ ᱱᱚᱛᱮ ᱫᱩᱢᱠᱟ ᱥᱮᱫ ᱨᱮ
ᱟᱪᱪᱷᱟ ᱫᱩᱢᱠᱟ ᱫᱤᱥᱚᱢ
ᱦᱳᱭ
ᱱᱚᱛᱮ ᱵᱤᱱ ᱦᱮᱡ ᱵᱟᱲᱟ ᱟᱠᱟᱱ ᱜᱮᱭᱟ ᱥᱮ ᱵᱟᱝ ᱟᱞᱮ ᱱᱚᱣᱟ ᱡᱷᱟᱨᱠᱷᱚᱸᱰ ᱫᱤᱥᱚᱢ ᱥᱮᱫ?
ᱦᱮᱸ ᱪᱟᱞᱟᱣ ᱜᱮ
ᱫᱟᱜ ᱡᱟᱹᱲᱤ ᱠᱚ ᱛᱚᱵᱮ ᱵᱷᱟᱜᱤ ᱜᱮ ᱫᱟᱜ ᱡᱟᱹᱲᱤ ᱭᱟᱠᱟᱜᱼᱟ ᱟᱯᱮᱥᱮᱫ ᱦᱚᱸ ᱦᱟᱱᱛᱮ
ᱛᱷᱚᱲᱟ ᱠᱚᱢ ᱢᱟᱪᱷᱟ ᱜᱮᱭ ᱫᱟᱜ ᱡᱟᱹᱲᱤ ᱭᱟᱠᱟᱫᱟ᱾
ᱟᱪᱪᱷᱟ ᱮᱱᱠᱷᱟᱸ ᱧᱤᱛᱚᱜ ᱫᱚ ᱪᱟᱵᱟᱜ ᱥᱮ ᱟᱹᱭᱨᱤᱭᱟ?
ᱱᱮ ᱜᱮ ᱮᱛᱚᱦᱚᱵ ᱠᱟᱱᱟ ᱦᱟᱸᱜ᱾
ᱦᱳᱭ ᱮᱛᱚᱦᱚᱵ ᱠᱟᱱᱟ ᱵᱟ᱾
ᱦᱳᱭ᱾
ᱚᱸ ᱛᱚᱵᱮ ᱱᱤᱛᱚᱜ ᱫᱚ ᱚᱠᱟᱨᱮ ᱢᱮᱱᱟᱜ ᱵᱤᱱᱟ ᱚᱲᱟᱜ ᱠᱚᱨᱮ?
ᱦᱮᱸ ᱚᱲᱟᱜ ᱥᱮᱜ ᱨᱮᱜᱮ᱾
ᱟᱨ ᱪᱮᱜ ᱠᱚ ᱞᱟᱹᱭᱟ ᱜᱚᱝᱠᱮ ᱟᱯᱮ ᱚᱱᱛᱮ ᱫᱚ ᱤᱭᱟᱹ ᱠᱚᱫᱚ ᱪᱮᱜ ᱠᱚ ᱞᱟᱹᱭᱟ ᱟᱯᱮ ᱫᱚ ᱢᱟᱱᱮ ᱚᱝᱠᱟ ᱵᱩᱨᱩ ᱫᱤᱥᱚᱢ ᱥᱮ ᱚᱝᱠᱟ ᱴᱟᱺᱰᱤ ᱫᱤᱥᱚᱢ ᱜᱮ?
ᱟᱞᱮ ᱥᱮᱜ ᱫᱚ ᱯᱩᱨᱟᱹ ᱜᱮ ᱯᱩᱨᱟᱹ ᱵᱩᱨᱩ ᱫᱤᱥᱟᱹᱢ᱾
ᱟᱯᱮ ᱥᱮᱜ ᱪᱤᱫ ᱞᱮᱠᱟ?
ᱟᱞᱮ ᱦᱚᱸ ᱵᱩᱨᱩ ᱜᱮ᱾
ᱚᱸ ᱟᱞᱮ ᱫᱚ ᱢᱟᱱᱮ ᱯᱩᱨᱟᱹ ᱜᱤᱫᱚᱢ ᱛᱟᱞᱟᱨᱮ ᱢᱮᱱᱟᱜ ᱞᱮᱭᱟ ᱵᱤᱨ ᱜᱟᱡᱟᱲ ᱨᱮ᱾
ᱦᱮᱸ ᱟᱸᱪᱷ ᱟᱞᱮ ᱦᱚᱸ ᱚᱝᱠᱟ ᱜᱮ ᱜᱚᱝᱠᱮ ᱵᱤᱨ ᱵᱩᱨᱩ
ᱦᱳᱭ᱾
ᱮᱱᱠᱷᱟᱱ ᱵᱩᱨᱩ ᱠᱩᱵᱤᱱ ᱪᱟᱞᱟᱣ ᱵᱟᱲᱟᱜ ᱜᱮᱭᱟ ᱥᱮ ᱵᱟᱝᱟ ᱩᱫ ᱦᱟᱞᱟᱝ ᱠᱚ ᱯᱩᱴᱠᱟᱹ ᱦᱟᱞᱟᱝ ᱠᱚ?
ᱪᱟᱞᱟᱣ ᱜᱮ, ᱮᱠᱟᱞ ᱡᱟᱱᱟᱢᱚᱜᱼᱟ ᱚᱱᱟ ᱵᱤᱨᱼᱵᱩᱨᱩ ᱜᱟᱡᱟᱨ ᱠᱚᱨᱮ᱾
ᱦᱮᱸᱛᱚ᱾
ᱚᱭ
ᱯᱩᱴᱠᱟᱹ ᱞᱮᱴᱚ ᱠᱚᱵᱤᱱ ᱡᱚᱢ ᱵᱟᱲᱟᱣ ᱠᱟᱜ ᱜᱮᱭᱟ ᱛᱚᱵᱮ ᱮᱱᱠᱷᱟᱱ ᱢᱟ ᱵᱤᱨᱼᱵᱩᱨᱩ ᱫᱤᱥᱚᱢ ᱦᱚᱲ ᱠᱟᱱᱟ ᱠᱷᱟᱱ ᱵᱤᱱ?
ᱚᱱᱟ ᱠᱚᱫᱚ ᱮᱠᱟᱞ ᱜᱮ ᱡᱚᱢ ᱦᱩᱭᱩᱜ ᱠᱟᱱᱟ ᱟᱫᱚ ᱱᱮᱛᱟᱨ ᱫᱟᱜ ᱫᱤᱱ ᱫᱚ ᱨᱳᱡᱽ ᱦᱤᱞᱳᱜ᱾
ᱦᱮᱸ ᱱᱤᱛᱚᱜ ᱢᱟ ᱱᱟᱦᱜ ᱩᱫ ᱠᱚ ᱧᱟᱢᱚᱜ ᱯᱩᱴᱠᱟᱹ ᱛᱚ ᱱᱤᱭᱟᱹ ᱢᱟᱲᱟᱝ ᱠᱚ ᱧᱟᱢᱚᱜ ᱠᱟᱱ ᱛᱟᱦᱮᱸᱜ᱾ ᱱᱤᱛᱚᱜ ᱫᱚ ᱩᱫ ᱠᱚᱜᱮ
ᱟᱪᱪᱷᱟ ᱟᱵᱮᱱ ᱞᱟᱹᱭ ᱵᱮᱱ ᱥᱮ ᱚᱠᱟ ᱵᱚᱞᱮ ᱟᱛᱩ ᱨᱮ ᱛᱟᱦᱮᱱ ᱴᱷᱤᱠᱟ ᱥᱮ ᱵᱚᱞᱮ ᱵᱟᱡᱟᱨ ᱨᱮ ᱛᱟᱦᱮᱱ ᱴᱷᱤᱠᱟ?
ᱦᱮᱸ ᱞᱟᱹᱭ ᱞᱮᱠᱷᱟᱱ ᱫᱚ ᱟᱹᱵᱤᱱ ᱚᱠᱟ ᱨᱮᱵᱤᱱ ᱯᱳᱥᱟᱜᱼᱟ ᱟᱛᱩ ᱨᱮᱜᱮ ᱴᱷᱤᱠ ᱵᱩᱡᱷᱟᱹᱜᱼᱟ ᱞᱟᱹᱭ ᱞᱮᱠᱷᱟᱱ ᱫᱚ᱾ ᱟᱛᱩ ᱫᱤᱥᱚᱢ ᱨᱮ ᱠᱟᱹᱡᱽ ᱥᱟᱱ ᱥᱟᱭᱞᱮᱱᱴ ᱧᱚᱸᱜ ᱛᱟᱦᱮᱱᱟ᱾
ᱦᱳᱭ᱾
ᱟᱫᱚ ᱵᱟᱡᱟᱨ ᱫᱤᱥᱚᱢ ᱠᱚᱨᱮ ᱵᱤᱱ ᱛᱟᱦᱮᱸ ᱯᱟᱹᱨᱠᱟᱹᱣ ᱠᱚᱜ ᱠᱷᱟᱱ ᱫᱚ ᱴᱷᱤᱠ ᱜᱮᱭᱟ ᱵᱟᱡᱟᱨ ᱨᱮᱦᱚᱸ᱾ ᱟᱫᱚ ᱵᱚ ᱵᱟᱵᱤᱱ ᱟᱛᱩ ᱠᱚ ᱛᱩ ᱫᱤᱥᱚᱢ ᱨᱮ ᱛᱟᱦᱮᱸ ᱯᱟᱹᱨᱠᱟᱹᱣ ᱟᱨ ᱡᱩᱫᱤ ᱵᱟᱡᱟᱨ ᱨᱮᱵᱤᱱ ᱛᱟᱦᱮᱱᱟ ᱮᱱᱠᱷᱟᱱ ᱫᱚ ᱢᱟᱱᱮ ᱚᱝᱠᱟ ᱯᱚᱥᱟᱣ ᱵᱟᱭ ᱵᱩᱡᱷᱟᱹᱜᱼᱟ ᱢᱟᱱᱮ ᱠᱚᱢᱯᱷᱴᱮᱵᱚᱞ ᱵᱟᱹᱵᱤᱱ ᱵᱩᱡᱷᱟᱹᱣᱟ ᱡᱟᱦᱟᱸᱭ ᱜᱮ᱾
ᱦᱳᱭ ᱦᱳᱭ᱾
ᱟᱵᱤᱱ
ᱦᱮᱸ᱾ ᱛᱚᱵᱮ ᱱᱤᱛ ᱫᱚ ᱟᱵᱤᱱ ᱫᱚ ᱪᱮᱜ ᱵᱤᱱ ᱪᱮᱠᱟᱭᱫᱟ?
ᱧᱤᱛᱚᱜ ᱫᱚ ᱪᱮᱜ ᱦᱚᱸ ᱵᱟᱹᱞᱤᱧ ᱪᱤᱠᱟᱹᱭᱮᱜᱼᱟ ᱱᱚᱜᱼᱚᱭ ᱜᱤᱛᱤᱡ ᱵᱟᱲᱟ ᱜᱮ᱾ ᱱᱤᱛᱚᱜ ᱪᱮᱜ ᱵᱤᱱ ᱪᱤᱠᱟᱭᱟ ᱱᱤᱛᱚᱜ? ᱚᱱᱛᱮ ᱵᱚᱞ ᱡᱷᱮ ᱠᱚ ᱚᱰᱩᱠ ᱵᱟᱲᱟ ᱦᱩᱭᱩᱜᱼᱟ ᱱᱟᱦᱜ ᱛᱚ ᱟᱹᱭᱩᱵ ᱵᱮᱲᱟ ᱢᱟ ᱪᱮᱜ ᱵᱤᱱ ᱪᱤᱠᱟᱹᱭᱟ?
ᱟᱪᱪᱷᱟ ᱟᱵᱤᱱ ᱫᱚ ᱰᱮᱞᱤ ᱜᱮᱵᱮᱱ ᱯᱨᱮᱥᱴᱷᱤᱠᱫᱟ?
ᱦᱮᱸ ᱟᱹᱭᱩᱵ ᱵᱮᱲᱟ ᱤᱝᱠᱟᱹ ᱯᱨᱮᱠᱴᱤᱥ ᱵᱟᱲᱟ ᱦᱩᱭᱩᱜᱼᱟ ᱠᱟᱹᱡ ᱦᱚᱲᱢᱚ ᱯᱷᱨᱮᱥ ᱞᱮᱠᱟ ᱵᱚᱰᱤ ᱯᱷᱤᱴᱱᱮᱥ᱾
ᱵᱚᱞ ᱠᱚᱦᱚᱸ ᱠᱟᱡᱟᱠ ᱜᱮ ᱟᱵᱮᱱ ᱫᱚᱵᱮᱱ ᱜᱟᱛᱮᱜ-ᱟ᱾
ᱟᱹᱵᱤᱱ ᱫᱚ ᱵᱟᱹᱵᱤᱱ ᱠᱷᱮᱞ ᱵᱟᱲᱟᱭ ᱜᱮᱭᱟ ᱵᱚᱞ ᱠᱚ,
ᱠᱷᱮᱞᱳᱜ ᱜᱮᱭᱟ ᱞᱤᱧ ᱟᱹᱞᱤᱧ ᱦᱚᱸ
ᱦᱮᱸ ᱮᱱᱠᱷᱟᱱ ᱟᱹᱵᱤᱱ ᱫᱚ ᱚᱱᱠᱟ ᱟᱹᱛᱩ ᱫᱤᱥᱚᱢ ᱨᱮᱜᱮ ᱵᱤᱱ ᱛᱟᱦᱮᱱᱟ ᱥᱮ ᱚᱱᱠᱟ ᱵᱟᱦᱨᱮ ᱨᱮ ᱵᱟᱡᱟᱨ ᱠᱚᱨᱮᱜ? ᱡᱟᱦᱟᱸ ᱨᱮ ᱚᱱᱠᱟ ᱰᱮᱨᱟ ᱵᱟᱥᱟ ᱠᱚᱨᱮᱜ
ᱟᱹᱛᱩ ᱨᱮᱦᱚᱸ ᱞᱤᱧ ᱛᱟᱦᱮᱱ ᱜᱮᱭᱟ ᱟᱨ ᱦᱳᱥᱴᱮᱞ ᱠᱚᱨᱮ ᱞᱤᱧ ᱛᱟᱦᱮᱱᱟ᱾
ᱦᱳᱥᱴᱮᱞ ᱨᱮᱫᱚ ᱱᱟᱦᱟᱸᱜ ᱯᱟᱲᱦᱟᱣ ᱜᱮ ᱵᱟ?
ᱦᱮᱸ ᱦᱳᱭ ᱯᱟᱲᱦᱟᱣ ᱜᱮ᱾
ᱦᱮᱸ ᱯᱟᱲᱦᱟᱣ ᱢᱟ ᱡᱟᱹᱨᱩᱨᱤ ᱠᱟᱱ ᱜᱮᱭᱟ ᱡᱚᱛᱚ ᱦᱚᱲ ᱜᱮ ᱥᱮ ᱵᱟᱝᱟ,
ᱦᱮᱸ
ᱦᱩᱸ ᱵᱟᱹᱵᱤᱱ ᱚᱞᱚᱜ ᱯᱟᱲᱦᱟᱣ ᱞᱮᱱᱠᱷᱟᱱ ᱢᱟ ᱵᱟᱭ ᱜᱟᱱᱚᱜ,
ᱦᱳᱭ
ᱮᱱᱠᱷᱟᱱ ᱠᱚᱞᱮᱡᱽ ᱠᱚᱫᱚ‌ᱵᱤᱱ ᱠᱚᱢᱯᱞᱤᱴ ᱟᱠᱟᱜ-ᱟ ᱥᱮ ᱠᱚᱞᱮᱡᱽ ᱜᱮ ᱪᱟᱞᱟᱜ ᱠᱟᱱᱟ ᱵᱤᱱ
ᱠᱚᱞᱮᱡᱽ ᱜᱮᱞᱤᱧ ᱪᱟᱞᱟᱜ ᱠᱟᱱᱟ ᱦᱮᱸ ᱦᱮᱸ ᱟᱪᱪᱷᱟ ᱟᱵᱮᱱ ᱥᱮᱫ ᱫᱚᱭ ᱫᱟᱜ ᱮᱫᱟ ᱥᱮ ᱵᱟᱝ ᱱᱤᱛᱚᱜ
ᱱᱤᱛᱳᱜ ᱫᱚ ᱵᱟᱭ ᱫᱟᱜ ᱠᱟᱜ-ᱟ ᱱᱤᱛᱚᱜ ᱫᱚ ᱯᱷᱟᱫᱟ ᱜᱮᱭᱟ ᱛᱮᱦᱮᱧ ᱫᱚ ᱮᱱᱟᱝ ᱪᱮᱫ ᱞᱤᱧ ᱞᱟᱹᱭ ᱟᱵᱮᱱᱟ ᱢᱟᱱᱮ ᱮᱱᱟᱝ ᱥᱮᱛᱟᱜ ᱠᱷᱚᱱ ᱢᱟᱱᱮ ᱛᱮᱦᱮᱧ ᱫᱚ ᱫᱟᱜ ᱜᱮ ᱟᱣᱨᱤᱭ ᱫᱟᱜ ᱟᱭ ᱢᱤᱴ ᱴᱷᱚᱯ ᱦᱚᱸ ᱟᱣᱨᱤᱭ ᱡᱚᱨᱚᱭᱟ ᱡᱚᱨᱚ ᱜᱮ
ᱚ ᱱᱚᱛᱮ ᱦᱚᱸ ᱢᱤᱫ ᱜᱷᱟᱹᱲᱤᱡ ᱞᱟᱦᱟ ᱫᱚᱢᱮ ᱡᱳᱨ ᱮ ᱫᱟᱜ ᱠᱮᱫᱟ᱾
ᱦᱮᱸ ᱟᱞᱮ ᱱᱚᱛᱮ ᱫᱚ ᱨᱤᱢᱤᱞ ᱨᱤᱢᱤᱞ ᱧᱮᱞᱚᱜ ᱠᱟᱱᱟ ᱱᱤᱛᱚᱜ ᱟᱫᱚ ᱯᱟᱞᱮᱫ ᱫᱷᱤᱱᱟᱹᱝ ᱦᱮᱡ ᱫᱟᱲᱮᱭᱟᱜ-ᱟ᱾ ᱱᱚᱣᱟ ᱫᱟᱜ ᱡᱤᱱᱤᱥ ᱢᱟ ᱱᱮᱛᱟᱨ ᱢᱟ ᱡᱟᱦᱟᱸ ᱛᱤᱱ ᱨᱮᱜᱮ ᱴᱟᱴᱠᱟ ᱜᱮ ᱫᱟᱜ ᱦᱤᱡᱩᱜ ᱠᱟᱱᱟ᱾ ᱡᱟᱦᱟᱸ ᱞᱮᱠᱟ ᱨᱤᱢᱤᱞ ᱚᱱᱠᱟ ᱜᱮ ᱫᱟᱜ, ᱵᱟᱹᱵᱤᱱ ᱴᱷᱤᱠᱟᱹ ᱫᱟᱲᱮᱭᱟᱜ-ᱟ ᱴᱟᱴᱠᱟᱜᱮ ᱫᱟᱜ ᱠᱚ ᱥᱮᱴᱮᱨᱚᱜ-ᱟ᱾
ᱡᱟᱦᱟᱸ ᱠᱚᱥᱮᱫ ᱵᱟᱹᱫᱽ ᱵᱟᱹᱭᱦᱟᱹᱲ ᱠᱚ ᱥᱮᱫ ᱪᱟᱞᱟᱜ ᱚᱠᱛᱚ ᱫᱚ ᱵᱚᱞᱮ ᱪᱷᱟᱛᱟ ᱫᱚ ᱥᱚᱸᱜᱮ ᱛᱚᱨᱟ ᱠᱟᱜ ᱢᱟ ᱵᱟᱠᱷᱟᱱ ᱵᱮᱱ ᱞᱚᱦᱚᱫ ᱪᱟᱵᱟᱜ-ᱟ᱾
ᱦᱮᱸ ᱱᱮᱛᱟᱨ ᱫᱤᱱ ᱫᱚ ᱚᱱᱠᱟ ᱜᱮ, ᱫᱟᱜ ᱡᱟᱹᱯᱩᱫ
ᱵᱚᱞᱮ ᱵᱩᱡᱽ ᱜᱮ ᱵᱟᱝ ᱵᱩᱡᱩᱜ-ᱟ ᱵᱚᱞᱮ ᱟᱹᱰᱤ ᱩᱥᱟᱹᱨᱟᱭ ᱨᱟᱠᱟᱵ ᱠᱟᱛᱮ ᱫᱟᱜ ᱧᱩᱨᱩᱜ-ᱟ᱾
ᱚ ᱮᱱᱠᱷᱟᱱ ᱜᱚᱝᱠᱮ ᱪᱮᱫ ᱠᱚ ᱞᱟᱹᱭᱟ ᱟᱹᱵᱤᱱ ᱫᱚ ᱵᱟᱹᱫᱽ ᱠᱚᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝᱟ ᱤᱭᱟᱹ ᱠᱚ, ᱨᱚᱠᱚᱡ ᱠᱚ ᱜᱚᱝᱜᱷᱟ ᱦᱟᱹᱠᱩ ᱠᱚᱵᱤᱱ ᱥᱟᱵ ᱵᱟᱲᱟ ᱟᱠᱟᱜ ᱠᱚᱜᱮᱭᱟ ᱥᱮ ᱵᱟᱝ ᱵᱟᱹᱫᱽ ᱨᱮ,
ᱥᱟᱵ ᱜᱮ ᱫᱚᱢᱮ ᱡᱳᱨ ᱱᱚᱛᱮ ᱫᱚᱠᱚ ᱧᱟᱢᱚᱜ-ᱟ ᱟᱞᱮ ᱥᱮᱫ ᱫᱚ᱾
ᱦᱮᱸᱜ ᱮ
ᱱᱮᱛᱟᱨ ᱫᱤᱱ ᱢᱟ ᱟᱨ ᱠᱟᱡᱟᱠᱽ
ᱦᱩᱸ
ᱚᱱᱛᱮ ᱫᱚ ᱪᱮᱫ ᱞᱮᱠᱟ ᱧᱟᱢᱚᱜ ᱜᱮᱭᱟ ᱠᱚ ᱚᱱᱛᱮ?
ᱦᱮᱸ ᱟᱞᱮ ᱱᱚᱛᱮ ᱦᱚᱸ ᱫᱚᱢᱮ᱾ ᱦᱟᱹᱠᱩ, ᱠᱟᱴᱠᱚᱢ, ᱜᱚᱝᱜᱷᱟ, ᱨᱚᱠᱚᱡ ᱱᱤᱛᱚᱜ ᱢᱟ ᱵᱟᱹᱫᱽ ᱨᱮ ᱫᱚᱢᱮ ᱜᱚᱝᱜᱷᱟ ᱠᱚ ᱠᱟᱴᱠᱚᱢ ᱠᱚ᱾
ᱟᱪᱪᱷᱟ ᱟᱯᱮ ᱥᱮᱫ ᱫᱚ ᱚᱱᱟ ᱪᱮᱫ ᱠᱚ ᱢᱮᱛᱟᱜ-ᱟ ᱜᱟᱰᱟ ᱠᱚᱫᱚ ᱯᱩᱨᱟᱹ ᱞᱟᱹᱴᱩ ᱞᱟᱹᱴᱩ ᱢᱮᱱᱟᱜ-ᱟ ᱵᱟᱝ?
ᱦᱮᱸ ᱜᱟᱰᱟ ᱢᱩᱸᱰᱩ ᱚᱱᱠᱟ ᱡᱚᱛᱚ ᱜᱮ ᱢᱮᱱᱟᱜ-ᱟ᱾ ᱜᱟᱰᱟ, ᱢᱩᱸᱰᱩ, ᱠᱮᱱᱮᱞ᱾ ᱡᱚᱛᱚ ᱞᱮᱠᱟᱜᱮ ᱢᱮᱱᱟᱜᱼᱟ᱾
ᱛᱚᱵᱮ ᱢᱟ ᱚᱱᱛᱮ ᱦᱟᱹᱠᱩ ᱠᱟᱴᱠᱚᱢ ᱢᱟ ᱟᱹᱰᱤ ᱫᱚᱢᱮ ᱠᱚ ᱧᱟᱢᱚᱜ᱾
ᱦᱮᱸ ᱦᱟᱠᱩ ᱠᱟᱴᱠᱚᱢ ᱡᱚᱛᱚ ᱜᱮ ᱟᱨ ᱱᱮᱛᱟᱨ ᱫᱤᱱ ᱢᱟ ᱧᱟᱢᱚᱜ ᱜᱮᱭᱟ ᱠᱚ᱾ ᱦᱟᱹᱠᱩ ᱠᱟᱴᱠᱚᱢ ᱢᱟ ᱵᱟᱹᱫᱽ ᱵᱟᱹᱭᱦᱟᱹᱲ ᱨᱮ᱾
ᱦᱳᱭ
ᱪᱟᱞᱟᱣ ᱞᱮᱱ ᱠᱷᱟᱱ ᱜᱮ ᱠᱷᱟᱹᱞᱤ ᱵᱟᱹᱫᱽ ᱠᱷᱮᱛ ᱟᱨ ᱠᱤᱪᱷᱩ ᱫᱤᱱ ᱛᱮᱢᱟ ᱚᱱᱟ ᱦᱩᱲᱩ ᱠᱷᱚᱱᱟᱜ ᱠᱚ ᱨᱚᱦᱚᱭ ᱦᱩᱭ ᱞᱮᱠᱷᱟᱱ ᱢᱟ ᱯᱟᱴᱟ ᱡᱚᱢᱨᱤ ᱠᱚᱠᱚ ᱚᱰᱟᱣ ᱜᱮᱭᱟ ᱥᱮ ᱟᱯᱮ ᱥᱮᱫ ᱠᱚ ᱚᱰᱟᱣ ᱜᱮᱭᱟ ᱥᱮ ᱵᱟᱝᱛᱮ?
ᱚᱰᱟᱭᱟ ᱞᱮ ᱱᱚᱛᱮ ᱨᱮ ᱟᱹᱰᱤ ᱡᱟᱹᱥᱛᱤ᱾
ᱦᱮᱸ ᱚᱰᱟᱣ ᱦᱚᱴᱚ ᱠᱟᱜ ᱵᱤᱱ ᱧᱤᱫᱟᱹ᱾ ᱟᱨᱟᱢ ᱥᱮ ᱟᱨ ᱥᱮᱛᱟᱜ ᱪᱟᱞᱟᱜ ᱵᱤᱱ ᱟᱨ ᱠᱚᱴᱟ ᱟᱹᱜᱩ ᱠᱚᱜᱤᱱ᱾ ᱵᱟᱝᱛᱮ
ᱦᱳᱭ ᱱᱚᱛᱮ ᱫᱚ ᱫᱚᱢᱮᱞ ᱞᱮ ᱤᱭᱟᱹ ᱠᱚᱣᱟ᱾
ᱥᱟᱵᱽ ᱠᱚᱜᱮᱭᱟ ᱯᱮ ᱚᱱᱛᱮ ᱨᱮ ᱫᱚᱢᱮ ᱦᱮ ᱛᱚ ᱫᱟᱜ ᱦᱚ ᱫᱚᱨᱠᱟᱨ ᱜᱮ᱾ ᱵᱟᱵᱚᱱ ᱥᱟᱵ ᱞᱮᱠᱚ ᱠᱷᱟᱱ ᱵᱟᱭ ᱜᱟᱱᱚᱜᱼᱟ᱾
ᱦᱳᱭ ᱟᱨ ᱱᱮᱛᱟᱨ ᱚᱱᱟ ᱟᱢᱲᱟ ᱠᱚ ᱥᱟᱶ ᱨᱟᱥᱮ ᱟᱹᱰᱤ ᱥᱤᱵᱤᱞ᱾
ᱦᱮᱸ ᱟᱢᱲᱟ ᱠᱚ ᱟᱹᱰᱤ ᱜᱮ ᱢᱚᱡᱟ ᱜᱚᱫᱚᱜᱼᱟ ᱡᱚᱡᱚ ᱢᱮᱥᱟ᱾
ᱦᱳᱭ
ᱯᱤᱞᱪᱩ ᱨᱟᱥᱟ ᱠᱚᱵᱤᱱ ᱧᱩᱭ ᱜᱮᱭᱟ ᱥᱮ ᱵᱟᱝ ᱟᱵᱮᱱ?
ᱧᱩ ᱜᱮ᱾
ᱞᱟᱹᱭ ᱫᱟᱞᱤᱧ ᱯᱤᱞᱪᱩ ᱨᱟᱥᱟ ᱠᱚᱵᱤᱱ ᱧᱩᱭ ᱜᱮᱭᱟ ᱥᱮ ᱵᱟᱝ ᱟᱹᱵᱤᱱ?
ᱧᱩᱭ ᱜᱮᱭᱟ ᱞᱤᱧ᱾
ᱦᱮᱸ ᱛᱚ ᱚᱱᱟ ᱠᱚ ᱥᱟᱞᱟᱜ ᱪᱟᱠᱷᱱᱟ ᱢᱟ ᱟᱹᱰᱤᱜᱮ ᱢᱚᱡᱟᱜᱼᱟ, ᱵᱟᱹᱵᱤᱱ ᱜᱟᱞᱟ ᱠᱟᱜ ᱠᱤ ᱚᱱᱟ ᱠᱚ ᱥᱟᱞᱟᱜ ᱪᱟᱠᱷᱱᱟ ᱯᱤᱞᱪᱩ ᱨᱚᱥᱚ ᱥᱟᱞᱟᱜ᱾
ᱵᱟᱹᱞᱤᱧ ᱤᱭᱟᱹ ᱵᱟᱲᱟᱣ ᱟᱠᱟᱫᱟ᱾
ᱡᱮᱞᱟ ᱜᱮᱞᱟᱭ ᱵᱤᱱ ᱟᱹᱰᱤ ᱜᱮ ᱢᱚᱡᱟᱜᱼᱟ ᱡᱚᱡᱚ ᱢᱮᱥᱟ᱾ ᱮᱠᱫᱚᱢ ᱚᱱᱟ ᱟᱢᱲᱟ ᱠᱚ ᱠᱷᱟᱴᱟ ᱧᱚᱜ ᱵᱩᱡᱷᱟᱹᱜᱼᱟ ᱟᱹᱰᱤ ᱪᱮᱦᱨᱟ ᱵᱮᱥ ᱠᱚ ᱠᱟᱹᱡ᱾
ᱟᱪᱪᱷᱟ ᱦᱚᱞᱮ ᱜᱟᱯᱟ ᱜᱮᱞᱤᱧ ᱚᱱᱠᱟᱭᱟ ᱛᱚᱵᱮ᱾
ᱦᱮᱸ ᱴᱨᱟᱭ ᱜᱮᱞᱟᱭ ᱵᱤᱱ ᱪᱮᱫ ᱞᱮᱠᱟ ᱵᱩᱡᱷᱟᱹᱜ ᱠᱟᱱᱟ᱾ ᱟᱹᱞᱤᱧ ᱢᱟ ᱢᱚᱪ ᱜᱮᱞᱤᱧ ᱵᱩᱡᱷᱟᱹᱣ ᱟᱠᱟᱜ ᱚᱱᱟᱥᱟ᱾ ᱧᱩ ᱠᱚ ᱧᱩ ᱫᱚ ᱵᱟᱹᱞᱤᱧ ᱧᱩ ᱵᱟᱲᱟᱭᱟ ᱩᱱᱟᱹᱜ ᱫᱚ ᱟᱹᱞᱤᱧ ᱫᱚ ᱟᱹᱞᱤᱧ ᱫᱚ ᱩᱱᱟᱹᱜ ᱫᱚ ᱵᱟᱹᱞᱤᱧ ᱧᱩ ᱵᱟᱲᱟᱭᱟ᱾ ᱥᱚᱢᱚᱭ ᱵᱤᱪᱷᱚᱠ ᱠᱚᱨᱮ ᱚᱱᱠᱟ ᱯᱟᱴᱤ ᱥᱟᱴᱤ ᱠᱚ ᱦᱩᱭ ᱞᱮᱱᱠᱷᱟᱱ᱾ ᱜᱟᱛᱮ ᱠᱚᱠᱚ ᱧᱟᱢ ᱜᱚᱫᱚᱜ ᱠᱷᱟᱱ᱾ ᱪᱮᱜ ᱞᱮᱠᱟ?
ᱢᱮᱱᱫᱟᱞᱤᱧ ᱚᱱᱟ ᱠᱚ ᱥᱟᱣ ᱫᱚ ᱟᱹᱰᱤ ᱥᱤᱵᱤᱞ ᱵᱩᱡᱷᱟᱹᱜᱼᱟ᱾
ᱦᱮᱸ
ᱟᱪᱪᱷᱟ ᱟᱵᱮ ᱫᱚ ᱫᱩᱢᱠᱟ ᱫᱤᱥᱚᱢ ᱛᱮ ᱥᱮᱞᱯᱷᱤ ᱵᱨᱤᱡᱽ ᱥᱮᱫ ᱵᱮᱱ ᱦᱮᱡ ᱵᱟᱲᱟᱟᱣ ᱟᱠᱟᱱᱟ ᱥᱮ ᱵᱟᱝ
ᱵᱟᱝ ᱟᱹᱞᱤᱧ ᱵᱟᱹᱞᱤᱧ ᱪᱟᱞᱟᱣ ᱵᱟᱲᱟ ᱟᱠᱟᱱᱟ ᱟᱸᱡᱚᱢ ᱟᱠᱟᱫ ᱞᱤᱧ ᱠᱷᱟᱹᱞᱤ ᱫᱩᱢᱠᱟ ᱪᱟᱞᱟᱣ ᱢᱟ ᱵᱟᱭ ᱪᱟᱞᱟᱣ ᱦᱩᱭᱠ ᱚᱱᱛᱮ᱾ ᱟᱯᱮ ᱚᱱᱛᱮ ᱦᱚᱸ ᱟᱹᱰᱤ ᱠᱟᱡᱟᱠ ᱜᱮ ᱪᱮᱛᱟ ᱯᱨᱳᱜᱨᱟᱢ ᱠᱚ ᱦᱩᱭᱩᱜᱼᱟ ᱟᱡᱚᱢ ᱵᱟᱲᱟ ᱟᱠᱟᱟᱜ ᱞᱤᱧ ᱫᱩᱢᱠᱟ ᱠᱚᱨᱮ᱾
ᱦᱚᱭ ᱦᱚᱭ
ᱵᱟᱦᱟ ᱥᱚᱦᱨᱟᱭ ᱠᱚ᱾
ᱦᱳᱭ ᱥᱚᱨᱦᱟᱭ ᱨᱮ ᱱᱫᱚ ᱟᱹᱰᱤ ᱜᱟᱡᱟᱠ ᱞᱮ ᱡᱚᱢᱠᱟᱣᱼᱟ᱾
ᱦᱮᱸ ᱧᱮᱞ ᱵᱟᱲᱟ ᱠᱟᱜ ᱜᱮᱭᱟᱞᱤᱧ᱾ ᱥᱳᱥᱟᱞ ᱢᱤᱰᱤᱭᱟ ᱠᱚᱨᱮ ᱚᱱᱟ ᱨᱤᱞ ᱠᱚᱨᱮ ᱪᱟᱞᱟᱜ ᱢᱟ ᱵᱟᱝ ᱪᱟᱞᱟ ᱢᱟ ᱞᱟᱹᱭ ᱵᱟᱲᱟ ᱦᱩᱭᱩᱜ ᱠᱟᱱ ᱜᱮᱭᱟ ᱟᱫᱚ ᱥᱚᱢᱚᱭ ᱚᱠᱛᱚ ᱠᱚᱜᱮ ᱵᱟᱭ ᱧᱟᱢᱚᱜ ᱠᱟᱱᱟ ᱵᱟᱝᱠᱷᱟᱱ ᱪᱟᱞᱟᱣ ᱢᱟ ᱞᱟᱹᱠᱛᱤᱜ ᱠᱟᱱ ᱜᱮᱭᱟ ᱢᱤᱫ ᱫᱷᱷᱟᱣ ᱜᱟᱱ ᱵᱚᱪᱷᱚᱨ ᱨᱮ᱾
ᱦᱤᱡᱩᱜ ᱵᱮᱱ ᱫᱩ ᱦᱟᱡᱟᱨ ᱥᱟᱛᱟᱥ ᱨᱮ᱾
ᱦᱮᱸ ᱪᱟᱞᱟᱜ ᱦᱩᱭᱩᱜᱼᱟ ᱥᱚᱢᱚᱭ ᱚᱠᱛᱚ ᱠᱚ ᱧᱟᱢ ᱞᱮᱱᱠᱷᱟᱱ ᱢᱟ ᱱᱤᱦᱟᱹᱛᱮ ᱥᱮᱴᱮᱨᱚᱜ ᱦᱩᱭᱩᱜᱼᱟ᱾
ᱦᱚᱭ᱾
ᱜᱚᱴᱟ ᱥᱮᱱᱟᱜ ᱜᱮ ᱧᱮᱞ ᱟᱹᱜᱩ ᱫᱚᱨᱠᱟᱨ ᱪᱮᱫ᱾ ᱟᱞᱮ ᱥᱮᱫ ᱪᱮᱫ ᱞᱮᱠᱟ ᱨᱟᱹᱥᱠᱟᱹ ᱟᱯᱮ ᱥᱮᱫ ᱪᱮᱫ ᱞᱮᱠᱟ ᱨᱟᱹᱥᱠᱟᱹ ᱥᱮ ᱵᱟᱝᱛᱮ᱾
ᱦᱳᱭ ᱟᱪᱪᱷᱟ ᱟᱯᱮ ᱥᱮᱜ ᱫᱚ ᱞᱮ ᱪᱮᱫ ᱞᱮᱠᱟ ᱦᱩᱭᱩᱜᱼᱟ ᱵᱚᱞᱮ ᱥᱚᱦᱨᱟᱭ?
ᱦᱮᱸ ᱟᱞᱮ ᱱᱚᱛᱮ ᱦᱚᱸ ᱥᱚᱦᱨᱟᱭ ᱦᱩᱭᱩᱜ ᱜᱮᱭᱟ ᱵᱷᱟᱜᱤ ᱜᱮ ᱠᱷᱩᱱᱴᱟᱹᱣ ᱠᱚ ᱨᱟᱹᱥᱠᱟᱹ ᱜᱮ᱾
ᱟᱯᱮ ᱥᱮᱫ ᱫᱚ ᱰᱤᱡᱮ ᱛᱮᱠᱚ ᱮᱱᱮᱜᱼᱟ ᱥᱮ ᱵᱚᱞᱮ ᱛᱩᱢᱫᱟᱜ ᱴᱟᱢᱟᱠ ᱛᱮᱜᱮ?
ᱦᱮᱸ ᱥᱚᱦᱨᱟᱭ ᱠᱚᱨᱮᱜ ᱫᱚ ᱛᱩᱢᱫᱟᱜ ᱴᱟᱢᱟᱠ ᱛᱮᱜᱮ, ᱟᱫᱚ ᱱᱮᱛᱟᱨ ᱢᱟ ᱱᱚᱛᱮ ᱤᱭᱟᱹ ᱠᱚᱨᱮ ᱵᱤᱱ ᱧᱮᱞ ᱵᱟᱲᱟᱭᱮᱫ ᱜᱮᱭᱟ ᱥᱳᱥᱟᱞ ᱢᱤᱰᱤᱭᱟ ᱠᱚᱨᱮ ᱫᱚᱢᱮ ᱰᱤᱡᱮ ᱞᱟᱸᱟᱜᱽᱲᱮ ᱮᱱᱮᱡ ᱠᱚ ᱫᱚᱦᱚᱭᱮᱜᱼᱟ ᱜᱚᱴᱟ ᱜᱮ᱾ ᱦᱩᱸ ᱚᱱᱟ ᱵᱚᱱᱫᱚ ᱠᱚ ᱞᱟᱹᱭᱼᱟ ᱠᱤᱱᱛᱩ ᱵᱚᱱᱫᱚ ᱜᱮ ᱵᱟᱠᱚ ᱵᱚᱱᱫᱚᱭ᱾ ᱫᱟᱲᱮᱭᱟᱜ ᱠᱟᱱᱟ᱾
ᱟᱪᱪᱷᱟ ᱵᱟᱯᱞᱟ ᱵᱤᱦᱟᱹᱨ ᱨᱮ ᱛᱩᱢᱫᱟᱜ ᱵᱟᱯᱞᱟ ᱵᱤᱦᱟᱹᱨᱮ ᱛᱩᱢᱫᱟᱜ ᱴᱟᱢᱟᱠ ᱤᱭᱟᱹᱛᱮ ᱵᱟᱯᱞᱟ ᱢᱚᱡᱽ ᱟᱥᱮ ᱵᱚᱞᱮ ᱰᱤᱡᱮ ᱛᱮ?
ᱟᱹᱞᱤᱧ ᱫᱚᱞᱤᱧ ᱞᱟᱹᱭ ᱞᱮᱠᱷᱟᱱ ᱫᱚ ᱛᱩᱢᱫᱟᱜ ᱴᱟᱢᱟᱠ ᱛᱮᱜᱮ ᱴᱷᱤᱠᱟ ᱵᱟᱯᱞᱟ ᱠᱚᱫᱚ ᱟᱵᱚ ᱫᱚ ᱥᱮᱫᱟᱭ ᱠᱷᱨᱮ ᱠᱷᱚᱱ ᱚᱱᱟ ᱠᱚᱜᱮ ᱛᱮ ᱠᱚ ᱠᱚᱨᱟᱣ ᱟᱹᱜᱩ ᱟᱠᱟᱟᱜᱼᱟ ᱟᱫᱚ ᱱᱤᱛᱚᱜ ᱢᱟ ᱡᱚᱛᱚᱵᱤᱧ ᱧᱮᱞᱮᱫ ᱠᱚᱜᱮᱭᱟ ᱰᱤᱡᱮ ᱯᱤᱡᱮ ᱵᱟᱝᱠᱷᱟᱱ ᱵᱟᱝ-ᱟ ᱚᱠᱟ ᱨᱮᱦᱚᱸ ᱰᱤᱡᱮ ᱜᱮ ᱠᱷᱟᱹᱞᱤ ᱟᱫᱚ ᱮᱠᱪᱩᱭᱞᱤ ᱱᱚᱣᱟ ᱫᱚ ᱰᱤᱡᱮ ᱫᱚ ᱵᱟᱝ ᱠᱚᱨᱟᱣ ᱫᱚᱨᱠᱟᱨᱚᱜ ᱠᱟᱱᱟ ᱥᱮ ᱵᱟᱝᱼᱟ ᱞᱟᱹᱭ ᱵᱤᱱ᱾